ᱦᱮᱞᱳ ᱦᱟᱞᱳ ᱦᱮᱸ ᱦᱮᱞᱳ
ᱨᱚᱲ ᱵᱟ ᱟᱸᱡᱚᱢᱚᱜ ᱠᱟᱱᱟ?
ᱦᱮᱞᱳ ᱟᱸᱡᱚᱢᱚᱜ ᱠᱟᱱᱟ᱾
ᱵᱟᱭ ᱟᱸᱡᱚᱢᱚᱜ ᱠᱟᱱᱟ ᱟᱹᱛᱩ ᱫᱤᱥᱚᱢ
ᱚᱻ
ᱞᱤᱧᱟ ᱟᱹᱵᱤᱱ ᱫᱚ ᱤᱧ ᱦᱚᱸ ᱵᱷᱟᱜᱤ ᱜᱮ, ᱚᱲᱟᱜ ᱠᱚᱨᱮ ᱪᱮᱫᱞᱮᱠᱟ ᱛᱚᱵᱮ?
ᱩᱱᱠᱩ ᱦᱚᱸ ᱵᱮᱥ
ᱵᱮᱥ ᱜᱮ ᱢᱮᱱᱟᱜ ᱟᱠᱟᱜ ᱠᱚᱣᱟ᱾ ᱦᱳᱭᱛᱚ, ᱟᱨ ᱟᱹᱵᱤᱱ ᱨᱮᱱ ᱚᱲᱟᱜ ᱦᱚᱲ ᱦᱮᱸ ᱚᱲᱟᱜ ᱚᱲᱟᱜ ᱠᱚᱨᱮ ᱦᱚᱸ ᱴᱷᱤᱠ ᱜᱮᱭᱟ, ᱡᱚᱛᱚ ᱦᱚᱲ ᱜᱮ᱾
ᱟᱯᱮ ᱥᱮ ᱫᱚ
ᱚ ᱟᱯᱮ ᱥᱮᱫ ᱫᱚ ᱪᱟᱥ ᱥᱮ ᱵᱟᱝᱟ? ᱪᱟᱥ ᱫᱚ ᱦᱩᱭᱩᱜ ᱠᱟᱱ ᱜᱮᱭᱟ ᱪᱟᱥ ᱫᱤᱱ ᱠᱟᱱᱟ ᱪᱟᱥᱵᱟᱥ
ᱦᱚᱸ ᱮᱱᱠᱷᱟᱱ ᱢᱟᱯᱮ ᱨᱚᱦᱚᱭ ᱯᱩᱨᱟᱹᱣ ᱠᱟᱜ-ᱟ ᱥᱮ᱾
ᱵᱟᱝᱟ ᱨᱚᱦᱚᱭ ᱯᱩᱨᱟᱹᱣ ᱠᱚ, ᱠᱟᱹᱲᱢᱤ ᱠᱚ ᱵᱟᱠᱚ ᱧᱟᱢᱚᱜ ᱠᱟᱱᱟ ᱚᱠᱟᱨᱮ ᱨᱚᱦᱚᱭ ᱯᱩᱨᱟᱹᱣ
ᱦᱮᱸ ᱟᱞᱮᱥ
ᱟᱞᱮ ᱥᱮᱱ ᱦᱚᱸ ᱥᱤ ᱫᱚ ᱜᱚᱴᱟ ᱜᱮᱠᱚ ᱥᱤ ᱦᱚᱪᱚ ᱟᱠᱟ-ᱟ ᱮᱱᱠᱷᱟᱱ ᱠᱟᱹᱲᱢᱤ ᱜᱮ ᱵᱟᱠᱚ ᱧᱟᱢᱚᱜ ᱠᱟᱱᱟ᱾ ᱦᱮᱸ ᱦᱮᱸ ᱮᱱᱠᱷᱟᱱ ᱟᱯᱮ ᱫᱚ ᱨᱚᱦᱚᱭ ᱠᱚᱫᱚ ᱯᱮ ᱮᱦᱚᱵ
ᱮᱦᱚᱵ ᱫᱚᱞᱮ ᱮᱦᱚᱵ ᱠᱟᱫ ᱜᱮᱭᱟ᱾
ᱨᱚᱦᱚᱭ ᱞᱮ ᱮᱦᱚᱵ ᱠᱟᱫ ᱜᱮᱭᱟ᱾ ᱦᱩᱸ ᱚ ᱦᱳ ᱟᱨ ᱚᱠᱟᱛᱮ ᱟᱛᱩ ᱫᱤᱥᱚᱢ ᱫᱚ ᱵᱤᱴᱤ?
ᱟᱞᱮ ᱫᱚ ᱮᱱᱠᱷᱟᱱ ᱥᱤᱞᱫᱟᱹ ᱫᱤᱥᱚᱢ ᱟᱸᱡᱚᱢ ᱟᱠᱟᱜ-ᱟ ᱵᱤᱱ ᱥᱮ ᱵᱟᱝᱟ?
ᱥᱤᱞᱫᱟᱹ ᱫᱤᱥᱚᱢ ᱵᱮᱱᱜᱚᱞ
ᱱᱚᱛᱮ ᱨᱮᱜᱮ ᱚᱲᱟᱜ ᱛᱟᱞᱮ᱾
ᱦᱳᱭ ᱚᱱᱟᱛᱮ ᱨᱮᱜᱮ ᱚᱲᱟᱜ ᱛᱟᱞᱮ᱾ ᱦᱮᱸ ᱟᱸᱡᱚᱢ ᱟᱠᱟᱫ ᱜᱮᱭᱟᱞᱤᱧ ᱟᱹᱞᱤᱧ ᱫᱚ ᱡᱷᱟᱲᱠᱷᱚᱸᱰ ᱫᱤᱥᱚᱢ᱾ ᱦᱮᱡ ᱵᱟᱲᱟ ᱟᱠᱟᱱᱟ ᱵᱤᱱ ᱥᱮ ᱵᱟᱝᱟ?
ᱡᱷᱟᱲᱠᱷᱚᱸᱰ ᱫᱤᱥᱚᱢ ᱫᱚ ᱚᱠᱟ ᱯᱟᱦᱟᱴᱟ?
ᱦᱮᱸ ᱱᱚᱛᱮ ᱤᱭᱟᱹ ᱠᱚᱵᱤᱱ ᱟᱸᱡᱚᱢ ᱟᱠᱟᱟᱜ-ᱟ ᱪᱟᱠᱩᱞᱤᱭᱟᱹ?
ᱦᱮᱸ ᱟᱸᱡᱚᱢ ᱟᱠᱟᱫ ᱜᱮᱭᱟᱞᱤᱧ ᱱᱟᱥᱮ ᱱᱟᱥᱮ ᱫᱚ᱾
ᱱᱟᱥᱮ ᱱᱟᱥᱮ ᱱᱟᱮ ᱫᱚ ᱦᱮᱸ ᱟᱯᱮ ᱚᱱᱛᱮ ᱨᱮᱫᱚ ᱥᱤᱞᱫᱟᱹ ᱯᱟᱛᱟ ᱦᱩᱭᱩᱜ ᱪᱮᱛᱟ ᱥᱮ ᱪᱮᱫ ᱠᱚ?
ᱦᱮᱸ ᱦᱮᱡ ᱟᱠᱟᱱᱟ ᱵᱤᱱ?
ᱵᱟᱝ ᱟᱸᱡᱚᱢ ᱵᱟᱲᱟ ᱠᱟᱜ ᱞᱤᱧ ᱵᱟᱹᱞᱤᱧ ᱪᱟᱞᱟᱣ ᱠᱟᱱᱟ ᱪᱟᱞᱟᱣ ᱫᱚ᱾
ᱵᱟᱵᱟ ᱵᱟᱹᱵᱤᱱ ᱦᱮᱡ ᱠᱟᱱᱟ ᱛᱟᱦᱚᱞᱮ ᱛᱚ ᱟᱹᱵᱤᱱ ᱫᱚ ᱱᱤᱭᱟᱹ ᱫᱷᱟᱣ ᱦᱤᱡᱩᱜ ᱵᱤᱱ?
ᱦᱮᱸ ᱪᱟᱞᱟᱜ ᱟᱹᱞᱤᱧ ᱪᱮᱫᱟᱜ ᱵᱟᱝ, ᱪᱮᱫ ᱥᱚᱢᱚᱭ ᱦᱩᱭᱩᱜ ᱛᱮ ᱠᱤ ᱞᱟᱹᱭᱫᱤᱧ ᱪᱮᱫ ᱥᱚᱢᱚᱭ ᱦᱩᱭᱩᱜ ᱛᱮ ᱚᱸᱰᱮ ᱫᱚ? ᱟᱪᱪᱷᱟ ᱯᱩᱡᱟ ᱥᱚᱭᱚᱭ, ᱛᱚ ᱠᱷᱮᱛ ᱠᱚᱫᱚ ᱵᱟᱹᱵᱤᱱ ᱪᱟᱞᱟᱣ ᱠᱟᱱᱟ?
ᱦᱮᱸᱛᱮᱦᱮᱧ ᱫᱚ ᱵᱟᱝᱞᱤᱧ
ᱦᱸ ᱛᱮᱦᱮᱧ ᱵᱟᱝᱞᱤᱧ ᱪᱟᱞᱟᱣ ᱠᱟᱱᱟ᱾ ᱚ ᱟᱨᱟᱢ ᱧᱚᱜ ᱜᱮᱭᱟ ᱵᱤᱱ ᱵᱟᱼᱼ
ᱦᱳᱭ ᱠᱟᱹᱡᱞᱤᱤᱧ ᱡᱤᱨᱟᱹᱣ ᱧᱚᱜᱚᱜ ᱠᱟᱱᱟ ᱟᱫᱚ ᱮᱱ ᱠᱷᱟᱱ
ᱢᱮᱱ ᱠᱷᱟᱱ ᱚᱲᱟᱜ ᱨᱮᱜᱮ ᱢᱮᱱᱟᱜ ᱟᱠᱟᱫ ᱞᱤᱧᱟᱹ ᱚᱲᱟᱜ ᱨᱮᱜᱮ ᱢᱮᱱᱟᱜ ᱟᱠᱟᱜᱼᱼ ᱟᱨᱟᱢ ᱫᱚᱨᱠᱟᱨ ᱜᱮ ᱛᱤᱱᱟᱹᱜ ᱫᱤᱱᱟᱹᱢ ᱫᱤᱱ ᱵᱤᱱ ᱠᱟᱹᱢᱤᱭᱟ᱾
ᱦᱳᱭ
ᱦᱳᱭ ᱦᱮᱸ ᱥᱟᱨᱟ ᱫᱤᱱ ᱫᱚᱵᱤᱱ ᱪᱟᱞᱟᱜ ᱠᱟᱱ ᱫᱚ ᱛᱟᱦᱚᱞᱮ? ᱟᱹᱞᱤᱧ ᱫᱚ ᱪᱟᱞᱟᱣ ᱞᱮᱱᱟᱞᱤᱧ ᱦᱮᱡ ᱠᱟᱱᱟᱞᱤᱧ ᱱᱤᱛ ᱱᱤᱛᱚᱜ ᱜᱮ ᱫᱟᱠᱟ ᱞᱤᱧ ᱡᱚᱢᱼᱼ ᱡᱚᱢ ᱞᱟᱹᱜᱤᱫ᱾
ᱮᱱᱠᱷᱟᱱ ᱢᱟᱯᱮ ᱨᱚᱦᱚᱭ ᱯᱩᱨᱟᱹᱣ ᱠᱮᱜᱼᱟ᱾
ᱵᱟᱭ ᱦᱩᱭ ᱟᱠᱟᱱᱟ ᱰᱷᱮᱨ ᱫᱤᱱ ᱤᱱᱠᱟᱹᱼᱼ ᱢᱤᱫ ᱥᱟᱯᱛᱟ ᱜᱟᱱ ᱦᱩᱭ ᱟᱠᱟᱱᱟ ᱥᱟ ᱫᱤᱱ᱾ ᱦᱩᱸ
ᱟᱞᱮᱼᱼ
ᱦᱮ ᱟᱯᱮ ᱥᱮᱫ ᱫᱚ ᱪᱮᱫ ᱯᱚᱨᱚᱵᱽ ᱠᱚ ᱦᱩᱭᱩᱜ ᱜᱮᱭᱟ? ᱯᱚᱨᱚᱵᱽ ᱠᱚᱫᱚ ᱡᱚᱛᱚ ᱜᱮ ᱦᱩᱭᱩᱜᱼᱟ ᱡᱟᱦᱟᱸᱛᱮ ᱯᱚᱨᱚᱵᱽ ᱢᱮᱱᱟᱜᱼᱟ ᱟᱵᱚᱣᱟᱜ᱾ ᱡᱚᱛᱚ ᱯᱚᱨᱚᱵᱽ ᱜᱮ ᱢᱟᱱᱟᱣ ᱜᱮᱭᱟᱞᱮ ᱱᱚᱛᱮ ᱦᱚᱸ ᱦᱚᱭᱛᱳ ᱵᱟᱦᱟ ᱥᱚᱦᱨᱟᱭ᱾ ᱢᱟᱜ ᱢᱚᱬᱮ ᱦᱮᱸ ᱵᱟᱦᱟ ᱥᱚᱦᱨᱟᱭ ᱢᱟᱜᱽ ᱢᱚᱬᱮ ᱡᱚᱛᱚ ᱜᱮ᱾ ᱫᱷᱩᱢᱫᱷᱟᱢ ᱛᱮᱜᱮ ᱠᱚ ᱢᱟᱱᱟᱣᱮᱜ-ᱟ ᱱᱚᱛᱮ ᱦᱚᱸ ᱦᱩᱸ
ᱦᱮᱸ ᱛᱚ ᱮᱱᱠᱷᱟᱱ ᱟᱞᱮ ᱥᱮᱫ ᱦᱚᱸ ᱡᱚᱛᱚ ᱜᱮ ᱦᱩᱭᱩᱜ ᱜᱮᱭᱟ᱾
ᱡᱚᱛᱚ ᱜᱮ ᱦᱩᱭᱩᱜ ᱜᱮᱭᱟ ᱦᱩ ᱥᱚᱦᱨᱟᱭ ᱥᱮᱴᱮᱨᱚᱜᱼᱼ ᱠᱟᱱᱟ ᱱᱟᱦᱟᱸᱜ ᱟᱫᱚ ᱟᱯᱮ ᱥᱮᱫ ᱫᱚ ᱦᱮᱸ ᱵᱩᱨᱩ ᱯᱟᱛᱟ ᱦᱩᱭᱩᱜᱼᱟ ᱟᱸᱡᱚᱢ ᱵᱟᱲᱟ ᱠᱟᱜ ᱵᱤᱱ ᱥᱮ ᱵᱟᱝ?
ᱦᱚᱸ ᱟᱸᱡᱚᱢ ᱫᱚᱞᱤᱧ ᱟᱸᱡᱚᱢ ᱟᱠᱟᱫ ᱜᱮᱭᱟ᱾
ᱧᱮᱞ ᱵᱟᱵᱤᱱ ᱦᱮᱡ ᱟᱠᱟᱱᱟ ᱵᱩᱨᱩ ᱯᱟᱛᱟ ᱧᱮᱞ?
ᱵᱟᱝ ᱜᱮ ᱵᱟᱹᱞᱤᱧ ᱪᱟᱞᱟᱣ ᱠᱟᱱᱟ᱾
ᱦᱩᱢ ᱯᱟᱨᱚᱢᱮᱱᱟᱞᱮ ᱤᱱᱠᱟᱹ ᱱᱤᱭᱟᱹ ᱢᱟᱥᱚ ᱜᱮ ᱛᱟᱭᱚᱢᱼᱼ ᱤᱭᱟᱹ ᱠᱚᱧ ᱟᱸᱡᱚᱢ ᱠᱮᱫ ᱜᱮ ᱛᱚ ᱠᱟᱹᱢᱤᱥᱚᱞ ᱵᱩᱨᱩ ᱯᱟᱛᱟ ᱜᱚᱴᱟ ᱥᱤᱞᱟᱹ ᱦᱮᱸ ᱚᱱᱟ ᱠᱚᱫᱚ ᱟᱞᱮ ᱥᱩᱨ ᱥᱩᱨ ᱜᱮᱭᱟ᱾
ᱮᱱᱠᱷᱟᱱ ᱢᱟᱯᱮ ᱪᱟᱞᱟᱣ ᱟᱹᱱᱤᱡᱼᱟ?
ᱮᱱᱠᱷᱟᱱ ᱢᱟᱯᱮ ᱪᱟᱞᱟᱣ ᱟᱹᱱᱤᱡᱼᱟ? ᱦᱮᱸ ᱪᱟᱞᱟᱣ ᱱᱟᱞᱤᱧ ᱩᱱᱟᱹᱜ ᱪᱟᱞᱟᱣ ᱥᱟᱱᱟ ᱠᱟᱱᱟ᱾
ᱪᱮᱫ ᱠᱟ ᱠᱚ ᱦᱚᱲ ᱞᱮᱱᱟ?
ᱦᱮᱸ ᱦᱚᱲ ᱫᱚ ᱵᱷᱟᱹᱜᱤ ᱠᱚ ᱦᱚᱲ ᱞᱮᱱᱟ᱾ ᱫᱟᱜ ᱡᱟᱹᱯᱩᱫ ᱛᱮ ᱟᱨᱚ ᱦᱚᱲ ᱠᱚᱜᱮ ᱦᱚᱲ ᱫᱚ ᱯᱟᱞᱮᱫ᱾
ᱚᱠᱟ ᱟᱥᱟᱲ ᱵᱚᱸᱜᱟ ᱜᱮ ᱦᱩᱭᱩᱜ ᱫᱚ ᱟᱫᱚ ᱵᱟᱭ ᱫᱟᱜᱟ ᱠᱤ?
ᱦᱮᱸ ᱟᱥᱟᱲ ᱵᱚᱜᱟ ᱫᱟᱜᱽ
ᱮᱱᱠᱷᱟᱱ ᱟᱹᱵᱤᱱ ᱫᱚ ᱚᱞᱚᱜ ᱠᱟᱱᱟᱵᱤᱱ ᱥᱮ ᱵᱟᱝ-ᱟ?
ᱠᱟᱱᱟᱵᱤᱱ ᱥᱮ ᱵᱟᱝ-ᱟ? ᱦᱮᱸ ᱚᱞ ᱯᱟᱲᱦᱟᱣ ᱠᱚᱫᱚ ᱦᱩᱭᱩᱜ ᱠᱟᱱ ᱜᱮᱭᱟ ᱦᱚᱞᱟ ᱢᱟᱫᱷᱮᱨ ᱜᱮ ᱚᱲᱟᱜ ᱞᱤᱧ ᱦᱮᱡ ᱠᱟᱱᱟ᱾
ᱚ ᱚᱠᱟᱨᱮ ᱵᱤᱱ ᱚᱞᱚᱜ ᱜᱮᱭᱟ?
ᱚᱠᱟ ᱨᱮᱵᱤᱱ ᱚᱞᱚᱜ ᱜᱮᱭᱟ? ᱚᱞᱚᱜ ᱫᱚ ᱱᱚᱱᱛᱮ ᱡᱟᱢᱥᱮᱫᱽᱯᱩᱨ ᱠᱚᱞᱮᱡᱽ ᱤᱭᱟᱹ ᱵᱮᱱ ᱟᱸᱡᱚᱢ ᱟᱠᱟᱜ ᱡᱟᱢᱥᱮᱫᱽᱯᱩᱨ?
ᱦᱮᱸ ᱟᱡᱚᱢ ᱫᱚᱞᱤ
ᱡᱚᱢ ᱫᱚᱞᱮᱢ ᱡᱚᱢ ᱠᱟᱜᱼᱟ ᱦᱮᱸ ᱮᱱᱛᱮ ᱨᱮᱜᱮ᱾
ᱛᱤᱱᱟᱹᱜ ᱨᱮᱪᱚᱝ?
ᱨᱮᱪᱟ, ᱯᱟᱲᱦᱟᱜ ᱠᱟᱱᱟᱞᱤᱧ ᱮᱢ ᱠᱟᱜᱼᱟ ᱞᱤᱧ ᱤᱱᱴᱟᱨ ᱠᱚᱫᱚ᱾
ᱛᱟᱦᱞᱮ ᱮᱱᱠᱷᱟᱱ ᱢᱟ ᱠᱚᱞᱮᱡᱽ ᱵᱤᱱ ᱯᱟᱲᱟᱜ ᱠᱟᱱᱟ᱾ ᱟᱨ ᱟᱵᱚᱣᱟᱜ,
ᱵᱟᱝ ᱪᱤᱠᱤ ᱛᱮᱫᱚ, ᱟᱵᱚᱣᱟᱜ ᱪᱤᱠᱤ ᱛᱮᱵᱤᱱ ᱥᱮᱬᱟ ᱠᱟᱜᱼᱟ ᱥᱮ ᱵᱟᱝ
ᱦᱩᱸ ᱪᱤ
ᱱᱚᱣᱟ ᱟᱹᱛᱩ ᱤᱥᱠᱩᱞ ᱠᱚᱨᱮ ᱵᱟᱝᱠᱚ ᱯᱟᱲᱦᱟᱣᱮᱫ ᱵᱟᱝᱠᱚ ᱦᱮᱸ ᱩᱱ ᱥᱚᱢᱚᱭ ᱜᱮ ᱪᱟᱞᱟᱣ ᱵᱟᱲᱟ ᱦᱩᱭ ᱞᱮᱱᱟ᱾
ᱦᱩᱸ ᱮᱱᱠᱷᱟᱱ ᱚᱱᱛᱮ ᱫᱚ ᱤᱥᱠᱩᱞ ᱠᱚ ᱢᱮᱱᱟᱜ ᱟᱥᱮ ᱵᱟᱝ ᱪᱤᱠᱤ ᱵᱟᱠᱷᱨᱟ ᱟᱛᱮ?
ᱚᱠᱟ ᱚᱠᱟ ᱡᱟᱜᱟ ᱠᱚᱨᱮ ᱪᱚᱠᱚ ᱯᱟᱲᱦᱟᱣᱮᱜ ᱠᱚᱣᱟ ᱪᱤᱠᱤᱛᱮ᱾ ᱤᱥᱠᱩᱞ ᱠᱚᱨᱮᱜ ᱦᱚᱸ ᱢᱮᱱᱟᱜ ᱠᱚ ᱜᱮᱭᱟ ᱥᱟᱱᱛᱷᱟᱞᱤ ᱢᱮᱰᱟᱢ ᱠᱚ ᱢᱟᱥᱴᱟᱨ ᱠᱚ ᱟᱫᱚ ᱪᱤᱠᱤ ᱛᱮᱫᱚ ᱩᱱᱟᱹᱜ ᱵᱟᱠᱚ ᱯᱟᱲᱦᱟᱣᱮᱜ ᱠᱚᱣᱟ᱾
ᱟᱞᱮ ᱵᱮᱝᱜᱚᱞ ᱥᱮᱜ ᱫᱚ ᱪᱤᱠᱤ ᱛᱮᱜᱮ ᱵᱷᱟᱜᱮ ᱜᱮ ᱢᱟᱱᱮ ᱯᱟᱲᱦᱟᱣ ᱦᱩᱭᱩᱜ ᱜᱮᱭᱟ ᱚᱱᱟᱹ ᱳᱭᱟᱱ ᱠᱷᱚᱱ ᱯᱨᱳ ᱴᱩᱭᱮᱞᱵᱷ ᱢᱮᱴᱨᱤᱠ ᱠᱚ
ᱴᱤᱨᱤᱠ ᱠᱚᱠᱚ ᱮᱢᱮᱜᱼᱟ ᱱᱚᱛᱮ ᱫᱚ᱾
ᱢᱮᱴᱤᱨᱤᱠ
ᱡᱷᱚᱛᱚ ᱜᱮ᱾ ᱟᱨ ᱟᱹᱵᱤᱱ ᱫᱚ ᱛᱚᱵᱤ ᱯᱟᱲᱦᱟᱣ ᱵᱟᱲᱟᱜ ᱠᱟᱱᱟ ᱵᱤᱱ ᱥᱮ ᱯᱟᱲᱦᱟᱣ ᱠᱚᱫᱚ ᱵᱤᱱ ᱵᱟᱹᱜᱤ-ᱮᱟ? ᱯᱟᱨᱚᱢ ᱠᱟᱜᱼᱟ ᱵᱤᱱ?
ᱟᱹᱞᱤᱧ ᱫᱚ ᱜᱤᱡᱩᱭᱮᱥᱚᱱ ᱱᱚᱜᱼᱚᱭ ᱠᱚᱢᱯᱞᱤᱴ ᱠᱟᱱ ᱛᱟᱞᱤᱧᱟ᱾
ᱪᱮᱜ ᱞᱮᱠᱟ?
ᱜᱮᱡᱩᱭᱮᱥᱚᱱ ᱠᱚᱢᱯᱞᱤᱴ ᱠᱟᱱ ᱛᱟᱞᱤᱧᱟ᱾
ᱳ ᱦᱳ ᱱᱤᱛᱳᱜ ᱫᱚ ᱤᱧ ᱠᱷᱟᱱ ᱫᱚ
ᱟᱵᱚᱣᱟᱜ ᱥᱟᱱᱛᱟᱲᱤ ᱢᱤᱰᱤᱭᱟᱢ ᱛᱮᱜᱮ᱾
ᱚ ᱦᱮᱸ ᱛᱚ ᱱᱟᱯᱟᱭ ᱠᱟᱛᱷᱟ ᱠᱟᱱᱟ᱾
ᱦᱩᱸ᱾
ᱞᱟᱹᱭ-ᱮᱟ ᱟᱹᱞᱤᱧ ᱮᱱᱠᱷᱟᱱ ᱱᱤᱛᱚᱜ ᱫᱚ ᱚᱲᱟᱜ ᱠᱚᱨᱮᱜ ᱜᱮ?
ᱦᱳᱭ ᱚᱲᱟᱜ ᱨᱮᱜᱮ ᱟᱹᱞᱤᱧ ᱦᱚᱸ ᱪᱟᱥ ᱡᱟᱞᱟ ᱛᱮᱜᱮᱞᱤᱧ ᱦᱮᱡ ᱠᱟᱱᱟ᱾
ᱳ ᱦᱳ ᱦᱮᱸ ᱪᱟᱥ ᱫᱤᱱ ᱢᱟ᱾ ᱡᱩᱜ ᱦᱩᱭᱩᱜ ᱜᱮᱭᱟ ᱪᱟᱥᱵᱟᱥ ᱵᱟᱝᱠᱷᱟᱱ ᱪᱮᱜ ᱵᱤᱱ ᱡᱚᱢᱟ᱾ ᱦᱳᱭ᱾ ᱦᱩᱸ ᱮᱱᱠᱷᱟᱱ ᱱᱮᱛᱳᱜ ᱫᱚ ᱫᱟᱜ ᱡᱟᱹᱲᱤᱭᱮᱜᱼᱟ ᱥᱮ ᱵᱟᱝ ᱚᱱᱛᱮ ᱫᱚ?
ᱦᱮᱸ ᱥᱮᱛᱟᱜ ᱫᱚ ᱫᱟᱜ ᱮᱫ ᱛᱟᱦᱮᱸᱱ ᱜᱮᱭᱟᱭ ᱟᱫᱚ ᱱᱤᱛᱚᱜ ᱫᱚ ᱠᱟᱹᱡ ᱮ ᱯᱷᱟᱸᱠᱟᱣ ᱟᱠᱟᱜᱼᱟ᱾
ᱟᱫᱚ ᱠᱟᱹᱡ ᱮ ᱯᱷᱟᱸᱠᱟᱣ ᱟᱠᱟᱜᱼᱟ ᱦᱮ ᱞᱮ ᱱᱚᱱᱛᱮ ᱦᱚᱸ ᱨᱤᱢᱤᱞ ᱠᱚ ᱚᱱᱠᱟ ᱧᱮᱞᱚᱜ ᱠᱟᱱᱟ᱾
ᱚᱻ,
ᱱᱚᱛᱮ ᱦᱚᱸ ᱨᱤᱢᱤᱞ ᱨᱤᱢᱤᱞ ᱫᱚ ᱧᱮᱞᱚᱜ ᱠᱟᱱ ᱜᱮᱭᱟ ᱢᱮᱱᱠᱷᱟᱱ ᱫᱟᱜ ᱫᱚ ᱟᱹᱣᱨᱤ ᱫᱟᱜ ᱟᱭ ᱩᱸ᱾ ᱟᱹᱵᱤᱱᱟᱜ ᱨᱚᱲ ᱮᱠᱳᱜ ᱠᱟᱱᱟ᱾
ᱟᱹᱞᱤᱧ ᱦᱚᱸ ᱮᱱᱟᱝ ᱠᱷᱚᱱ ᱞᱟᱹᱭ ᱫᱚ ᱞᱟᱹᱭ ᱥᱟᱱᱟᱭᱮᱫ ᱞᱤᱧ ᱜᱮᱭᱟ᱾
ᱥᱟᱱᱟᱭᱮᱫ ᱞᱤᱠᱩ ᱜᱮᱭᱟ ᱚᱦᱚ ᱟᱢᱟᱜ ᱡᱟᱹᱱᱤᱡ ᱪᱤᱠᱟᱹ ᱛᱮᱪᱚ ᱯᱟᱞᱮ ᱟᱸᱡᱚᱢᱚᱜ ᱠᱟᱱᱟ ᱜᱚᱝᱠᱮ ᱟᱨᱵᱤᱱ ᱠᱤ ᱪᱤᱜ ᱥᱟᱩᱱ ᱵᱤᱱ ᱵᱤᱥᱤ ᱡᱟᱜ ᱛᱟᱞᱤᱧᱟ ᱵᱟ ᱪᱤᱠᱠᱟ. ᱪᱚᱨ ᱚᱝᱠᱟ ᱟᱡᱚᱢᱚᱜ
ᱟᱹᱞᱤᱧ ᱦᱚᱸ ᱠᱟᱹᱡ ᱥᱟᱣᱩᱱᱰ ᱫᱚᱞᱤᱧ ᱵᱤᱥᱤ ᱞᱮᱫ ᱜᱮᱭᱟ, ᱢᱟᱱᱮ ᱵᱟᱹᱞᱤᱧ ᱟᱸᱡᱚᱢ ᱴᱷᱤᱠᱟ ᱛᱟᱦᱮᱫ ᱛᱮ᱾ ᱛᱮ ᱨᱮᱦᱚᱸ ᱤᱠᱚᱹᱜ ᱠᱟᱱ ᱛᱟᱦᱮᱱ ᱜᱮᱭᱟ᱾
ᱦᱮᱸ ᱚᱱᱮ ᱱᱚᱨᱢᱟᱞ ᱠᱳᱞ ᱨᱮ ᱞᱳᱰ ᱥᱯᱤᱠᱟᱨ ᱛᱮᱵᱤᱱ ᱠᱟᱛᱷᱟ ᱞᱮᱜ-ᱟ ᱚᱱᱠᱟ? ᱦᱩᱸ ᱾ ᱫᱟᱠᱟ ᱠᱚᱫᱚ ᱵᱤᱱ ᱡᱚᱢ ᱠᱟᱜᱼᱟ ᱥᱮ ᱵᱟᱝ? ᱡᱚᱢ ᱫᱚᱞᱤᱧ ᱡᱚᱢ ᱠᱟᱜ ᱜᱮᱭᱟ᱾ ᱦᱚᱭ ᱛᱚ ᱟᱨ ᱟᱵᱤᱱ ᱫᱚ? ᱦᱮᱸ ᱟᱹᱞᱤᱧ ᱦᱚᱞᱤᱧ ᱡᱚᱢ ᱠᱟᱟᱜ ᱮᱱᱟᱝ ᱫᱚ ᱱᱤᱛᱚᱜ ᱩᱢ ᱯᱷᱟᱨᱪᱟ ᱦᱩᱭᱩᱜᱼᱟ᱾ ᱪᱮᱫ ᱯᱮ ᱞᱟᱹᱭᱟ ᱟᱯᱮ ᱥᱮᱫ ᱫᱚ ᱤᱭᱟᱹ ᱪᱮᱫ ᱯᱮ ᱞᱟᱹᱭ ᱛᱮ?
ᱪᱮᱫ?
ᱪᱮᱫ? ᱩᱢ ᱫᱚ ᱪᱮᱫ ᱯᱮ ᱞᱟᱹᱭ ᱛᱮ ᱠᱤ ᱰᱟᱹᱵᱽᱨᱟᱹᱜ ᱥᱮ ᱪᱮᱫ ᱯᱮ ᱞᱟᱹᱭᱟ? ᱟᱞᱮ ᱫᱚ ᱩᱢ ᱦᱚᱸᱠᱚ ᱞᱟᱹᱭ ᱜᱮᱭᱟ ᱛᱳᱯᱳᱱ ᱦᱚᱸᱠᱚ ᱞᱟᱹᱭ ᱜᱮᱭᱟ᱾ ᱛᱩᱯᱩᱱ ᱦᱩ ᱰᱟᱹᱵᱨᱟᱹᱜ ᱵᱷᱤᱱᱟᱹ ᱜᱮᱠᱚ ᱞᱟᱭᱟ ᱜᱚᱴᱟ ᱥᱮᱫ᱾ ᱚᱱᱟ ᱠᱚᱫᱚ ᱟᱹᱣᱨᱤ ᱦᱩᱭᱩᱜᱼᱟ᱾
ᱟᱹᱞᱤᱧ ᱦᱚᱸ ᱵᱟᱹᱫ ᱥᱮᱫ ᱞᱤᱧ
ᱟᱹᱞᱤᱧ ᱦᱚᱸ ᱵᱟ. ᱫᱽ ᱥᱮᱫ ᱞᱤᱧ ᱪᱟᱞᱟᱣ ᱞᱮᱱᱟ ᱴᱟᱴᱠᱟᱹ ᱞᱤᱧ ᱡᱤᱨᱟᱹᱣ ᱵᱟᱲᱟ ᱠᱟᱱᱟ᱾ ᱦᱮᱸ ᱛᱤᱱᱟᱹᱜ ᱵᱤᱱ ᱠᱟᱹᱢᱤᱭᱟ ᱥᱟᱨᱟᱫᱤᱱ ᱵᱟᱹᱫᱽ ᱨᱮ᱾
ᱚᱱᱠᱟ ᱜᱮ ᱥᱮᱛᱟᱜ ᱵᱮᱲᱟ ᱪᱟᱞᱟᱜ ᱦᱩᱭᱩᱜ ᱠᱟᱱᱟ ᱢᱤᱫ ᱵᱮᱲᱟ ᱛᱟᱯᱚᱨᱮ ᱦᱮᱡ ᱠᱟᱛᱮᱜ ᱡᱤᱨᱟᱹᱣ ᱵᱟᱲᱟ ᱠᱟᱛᱮᱜ,
ᱚᱲᱟᱜ ᱦᱮᱡ ᱠᱟᱛᱮ ᱡᱤᱨᱟᱹᱣ ᱵᱟᱲᱟ ᱠᱟᱛᱮᱫ ᱡᱚᱢ ᱦᱩᱭᱩᱜᱼᱟ ᱦᱩ᱾ ᱚᱱᱠᱟ ᱵᱟᱡᱟᱨ ᱟᱹᱛᱩ ᱠᱚᱫᱚ ᱥᱮ ᱚᱱᱠᱟ ᱵᱩᱨᱩ ᱫᱷᱟᱨᱮ ᱠᱚᱨᱮ? ᱟᱹᱛᱩ ᱫᱤᱥᱚᱢ ᱠᱚᱫᱚ?
ᱵᱟᱝᱟ ᱵᱟᱡᱟᱨ ᱫᱷᱟᱨᱮ ᱫᱚ ᱵᱟᱝᱟ ᱟᱞᱮ ᱫᱚ ᱵᱩᱨᱩ ᱫᱷᱟᱨᱮ᱾
ᱛᱟᱦᱚᱞᱮ ᱟᱯᱮ ᱫᱚ?
ᱛᱟᱦᱞᱮ ᱟᱯᱮ ᱫᱚ? ᱟᱞᱮ ᱫᱚ ᱵᱩᱨᱩ ᱫᱷᱟᱨᱮ ᱜᱮ ᱟᱞᱮ ᱦᱚᱸᱞᱟ. ᱭ ᱮᱜ ᱟ. ᱞᱤᱧ ᱟᱯᱮ ᱥᱮᱫ ᱫᱚ ᱵᱩᱨᱩ ᱢᱮᱱᱟᱜ ᱟ ᱥᱮ ᱵᱟᱝᱟ? ᱦᱮᱸᱵᱩᱨᱩ
ᱦᱚᱸ ᱛᱤᱱᱟᱹᱜ ᱢᱚᱡᱽ ᱟᱹᱭᱠᱟᱹᱜᱼᱟ ᱚᱱᱟ ᱵᱟᱡᱟᱨ ᱥᱮᱜ ᱫᱚ ᱵᱷᱟᱜᱤ ᱜᱮ ᱵᱟᱝ ᱵᱩᱡᱷᱟᱹᱜᱼᱟ ᱫᱚᱢᱮ ᱜᱟ ᱲᱤ ᱠᱚ ᱟᱸ ᱵᱩᱨᱩ ᱫᱷᱟᱨᱮ ᱛᱚᱵᱮ ᱱᱤᱥᱩᱱ ᱧᱚᱜ ᱜᱮ ᱛᱟᱦᱮᱱ ᱜᱮᱭᱟ ᱥᱚᱵᱫᱤᱱ᱾
ᱨᱮᱭᱟᱲ ᱨᱮᱭᱟᱲ ᱦᱚᱭ ᱠᱚ ᱦᱚᱭ ᱦᱤᱸᱥᱤᱫ᱾
ᱦᱳᱭ᱾ ᱮᱱᱠᱷᱟᱱ ᱟᱯᱮ ᱫᱚ ᱦᱳᱲᱳ ᱜᱮᱯᱮ ᱪᱟᱥ ᱜᱮᱭᱟ ᱥᱮ ᱦᱳᱲᱳ ᱟᱞᱟᱵᱟ ᱟᱨᱚ ᱡᱟᱦᱟᱱᱟᱜ ᱯᱮ ᱪᱟᱥ ᱜᱮᱭᱟ?
ᱚᱱᱟ ᱦᱚᱸ ᱱᱟᱯᱟᱭ ᱜᱮ ᱛᱚᱵᱩ ᱛᱚᱵᱚᱱ ᱪᱟᱥᱮᱜᱼᱟ ᱵᱚᱱ ᱛᱚ᱾
ᱦᱮᱸ ᱟᱯᱮ ᱚᱱᱛᱮ ᱜᱮ ᱥᱚᱵᱽᱡᱤ ᱠᱚᱯᱮ ᱪᱟᱥᱫᱟ ᱥᱮ ᱪᱮᱜ ᱠᱚ?
ᱦᱮᱸ ᱟᱞᱮ ᱱᱚ ᱛᱮ ᱫᱚ ᱥᱚᱵᱽᱡᱤ ᱠᱚᱠᱚ ᱪᱟᱥ ᱜᱮᱭᱟ ᱠᱚ ᱥᱟᱱᱟᱢ ᱞᱮᱠᱟᱱᱟᱜ ᱥᱤᱡᱤᱱ ᱨᱮ ᱟᱨᱠᱤ᱾